ᱦᱟᱞᱳ ᱟᱸᱡᱚᱢᱚᱜ ᱠᱟᱱᱟ ᱱᱤᱛᱚᱜ ᱨᱚᱲ? ᱨᱚᱲ ᱟᱸᱡᱚᱢᱚᱜ ᱠᱟᱱᱟ ᱚᱻ ᱦᱮᱸ ᱤᱧ ᱦᱚᱸᱧ ᱟᱸᱡᱚᱢ ᱧᱟᱢ ᱫᱟ᱾
ᱟᱪᱪᱷᱟ
ᱛᱟᱦᱚᱞᱮ ᱛᱮᱦᱮᱧ ᱫᱚ ᱪᱮᱫ ᱤᱫᱤ ᱠᱟᱛᱮᱜ ᱞᱟᱝ ᱜᱟᱞᱢᱟᱨᱟᱜᱼᱟ ᱪᱮᱫ ᱠᱚᱼᱼ
ᱚ ᱛᱟᱦᱚᱞᱮ ᱤᱡᱟᱹ ᱟᱪᱪᱷᱟ ᱦᱮᱛᱟᱨ ᱨᱮᱱ ᱧᱮᱞ ᱫᱟᱢ ᱦᱮᱸᱥᱮ ᱤᱭᱟᱹ ᱯᱨᱳᱜᱨᱟᱢ ᱠᱚ ᱦᱩᱭ ᱵᱟᱲᱟᱜ ᱠᱟᱱᱟ ᱟᱨ ᱛᱟᱦᱞᱮ ᱯᱨᱳᱜᱨᱟᱢ ᱫᱚ ᱥᱟᱱᱛᱟᱲ ᱯᱨᱳᱜᱨᱟᱢ ᱦᱮᱛᱟᱨ ᱫᱚᱢ ᱧᱮᱞᱮᱫ ᱠᱚᱣᱟ ᱦᱚᱱᱮ ᱪᱮᱫ ᱞᱮᱠᱟ ᱪᱷᱟᱯᱼᱼ
ᱰᱤᱡᱮ ᱠᱚᱠᱚ ᱮᱱᱮᱡ ᱫᱟ ᱦᱳᱭ ᱦᱳᱭ᱾
ᱦᱳᱭ ᱛᱟᱦᱞᱮ ᱚᱱᱟ ᱠᱚᱫᱚ ᱚᱱᱟ ᱤᱫᱤ ᱠᱟᱛᱮ ᱟᱢ ᱡᱟᱦᱟᱱᱟᱜ ᱢᱤᱫ ᱵᱟᱨ ᱠᱟᱛᱷᱟ ᱞᱟᱹᱭ ᱞᱮᱠᱷᱟᱱ ᱵᱷᱟᱜᱮᱠᱚᱜᱼᱟ ᱠᱟᱹᱴᱤᱡ
ᱟᱨ ᱱᱮᱛᱟᱨ ᱢᱟᱛᱚ ᱪᱷᱟᱹᱯᱨᱤ ᱠᱚᱜᱮ ᱠᱚ ᱵᱤᱥᱤ ᱠᱟᱱᱟ ᱱᱚᱣᱟ ᱚᱨᱜᱮᱥᱴᱟᱨ ᱠᱚ ᱦᱩᱭ ᱠᱟᱛᱮᱜ ᱟᱨᱚ ᱜᱤᱫᱽᱨᱟᱹ ᱢᱟᱛᱚ ᱥᱮᱨᱚᱠᱚᱢ ᱚᱞᱚᱜ ᱯᱟᱲᱦᱟᱜ ᱥᱮᱫ ᱫᱚ ᱵᱟᱝ ᱠᱚ ᱠᱚᱭᱚᱜ ᱫᱟ ᱥᱮ ᱚᱠᱟ ᱠᱚᱨᱮ ᱚᱱᱟᱠᱚ ᱦᱳᱭᱳᱜ ᱠᱟᱱᱟ ᱚᱨᱜᱮᱥᱴᱟᱨ ᱠᱚ ᱚᱱᱟ ᱠᱚᱜᱮ ᱠᱚ ᱯᱟᱸᱡᱟ ᱵᱟᱲᱟᱭᱮᱫᱟ᱾
ᱦᱚᱸᱜ-ᱚ ᱚᱱᱟ ᱜᱮᱛᱚ᱾
ᱟᱨ ᱵᱷᱟᱜᱮ ᱵᱷᱟᱜᱤ ᱜᱤᱫᱽᱨᱟᱹ ᱦᱚᱸ ᱩᱱᱠᱩ ᱥᱟᱶ ᱠᱚ ᱢᱮᱥᱟᱜ ᱠᱟᱱᱟ ᱩᱱᱠᱩ ᱥᱟᱶ ᱜᱮᱠᱚ ᱪᱟᱞᱟᱜ ᱠᱟᱱᱟ᱾ ᱟᱨ ᱩᱱᱤ ᱜᱤᱫᱽᱨᱟᱹ ᱦᱚᱸ ᱠᱷᱟᱨᱟᱯᱚᱜ ᱠᱟᱱᱟᱭ ᱚᱱᱟ ᱰᱟᱦᱟᱨ ᱛᱮ ᱩᱫᱩᱜᱼᱼ
ᱦᱳᱭ ᱦᱳᱭ ᱟᱨ ᱤᱡᱟᱹ ᱪᱮᱫᱼᱼ ᱱᱚᱣᱟ ᱯᱨᱳᱜᱨᱟᱢ ᱫᱚ ᱢᱟᱱᱮ ᱦᱳᱭ ᱞᱮᱱᱠᱷᱟᱱ ᱵᱷᱟᱜᱮ ᱥᱮ ᱵᱟᱝ ᱦᱳᱭ ᱞᱮᱱᱠᱷᱟᱱ ᱵᱷᱟᱜᱮ ᱢᱟᱥᱮ
ᱱᱚᱣᱟ ᱫᱚ ᱵᱟᱝ ᱦᱳᱭ ᱞᱮᱠᱷᱟᱱ ᱜᱮ ᱵᱷᱟᱜᱮ ᱠᱚᱜᱼᱟ ᱢᱟᱱᱮ ᱵᱷᱟᱜᱮ ᱵᱷᱟᱜᱮ ᱜᱤᱫᱽᱨᱟᱹ ᱠᱚ ᱠᱷᱟᱨᱟᱯᱚᱜ ᱠᱟᱱᱟ ᱟᱨ ᱠᱷᱟᱨᱟᱯ ᱜᱤᱫᱽᱨᱟᱹ ᱦᱚᱸᱛᱚ ᱠᱚ ᱠᱷᱟᱨᱟᱯ ᱜᱤᱭᱟ ᱟᱨ ᱦᱚᱸ ᱱᱚᱝᱠᱟ ᱯᱟᱲᱦᱟᱣ ᱥᱮᱫ ᱫᱚ ᱟᱫᱚ ᱵᱟᱹᱱᱩᱜ ᱠᱩᱣᱟ ᱜᱤᱫᱽᱨᱟᱹ ᱠᱚ ᱠᱚᱢ ᱪᱟᱵᱟ ᱠᱟᱱᱟ ᱠᱚ ᱮᱠᱚᱫᱢ
ᱦᱳᱭ ᱡᱮᱢᱚᱱ ᱦᱟᱱᱮ ᱞᱟᱦᱟ ᱛᱮᱫᱚ ᱤᱱᱟᱹᱜ ᱫᱚ ᱵᱟᱝ ᱠᱚ ᱧᱮᱞ ᱵᱟᱲᱟ ᱠᱚᱼᱟ ᱦᱮᱸ ᱥᱮ ᱳ- ᱛᱤᱱᱟᱹᱜ ᱡᱩᱜᱽ ᱯᱟᱞᱴᱟ ᱤᱫᱤᱜ ᱠᱟᱱᱟ ᱤᱱᱟᱹᱜ ᱜᱮ ᱵᱤᱵᱷᱤᱱᱱᱚ ᱨᱚᱠᱚᱢ ᱮᱢ ᱧᱮᱞᱮᱫ ᱠᱚᱣᱟ ᱦᱮᱸ ᱛᱚ ᱦᱟᱱᱮ ᱢᱟᱱᱮ ᱧᱮᱞ ᱢᱮ ᱦᱮᱸ ᱯᱨᱳᱜᱨᱟᱢ ᱦᱳᱭ ᱞᱮᱱᱠᱷᱟᱱ ᱜᱮᱛᱚ ᱦᱚᱲ ᱠᱚ ᱪᱟᱞᱟᱜ ᱛᱟᱢᱟ ᱛᱟᱨ ᱜᱤᱫᱽᱨᱟᱹ ᱱᱮᱛᱟᱨ ᱢᱟ ᱢᱟᱨᱟᱝ ᱢᱟᱨᱟᱝ ᱦᱚᱲ ᱢᱟ ᱰᱷᱮᱨ ᱠᱚ ᱪᱟᱞᱟᱜ ᱠᱟᱱᱟ ᱦᱤᱛ ᱢᱟ ᱩᱱᱠᱩ ᱵᱟᱨᱚ ᱛᱮᱨᱚ ᱵᱚᱪᱷᱚᱨ ᱠᱚᱜᱮ ᱦᱟᱹᱝᱠᱩ ᱜᱮ ᱛᱟᱦᱚᱞᱮ ᱱᱤᱛᱚᱜ ᱦᱟᱲᱟᱢ ᱵᱩᱰᱷᱤ ᱠᱤᱢ ᱧᱟᱢ ᱠᱚᱣᱟ ᱦᱟᱹᱱᱠᱩᱣᱟᱜ ᱜᱮ ᱯᱨᱳᱜᱨᱟᱢ ᱟᱨ ᱚᱱᱟ ᱫᱚ ᱯᱨᱳᱜᱨᱟᱢ ᱦᱳᱭᱳᱜ ᱠᱟᱱ ᱛᱮᱜᱮ ᱪᱟᱞᱟᱜ ᱠᱟᱱᱟ ᱵᱟᱝᱠᱷᱟᱱ ᱠᱤ ᱦᱩᱭ ᱪᱟᱞᱟᱣ ᱠᱚᱜᱼᱟ ᱢᱟᱞᱮ ᱦᱮᱸ ᱥᱮ ᱚᱱᱟ ᱜᱮᱭ
ᱩᱱᱤ ᱡᱟᱦᱟᱸᱭ ᱵᱟᱭ ᱪᱟᱞᱟᱜ ᱠᱟᱱᱟ ᱦᱟᱹᱱᱤ ᱦᱚᱸ ᱟᱹᱭᱩᱨ ᱤᱫᱤᱭᱮ ᱠᱟᱱᱟᱭ ᱥᱮ
ᱦᱮᱸ ᱥᱮ ᱦᱳᱭ ᱪᱚᱞᱚᱭᱟ ᱚᱸᱰᱮ ᱵᱚᱱ ᱧᱮᱞᱟᱜᱼᱟ ᱥᱮ ᱪᱮᱫ ᱦᱮᱸᱥᱮ
ᱦᱩᱸ ᱟᱨ ᱦᱚᱸᱜᱼᱚ ᱱᱚᱣᱟ ᱠᱚᱛᱮᱜᱮ ᱠᱟᱹᱴᱤᱡ ᱤᱭᱟᱹᱜ ᱠᱟᱱᱟ
ᱦᱚᱭ ᱟᱨ ᱚᱱᱟ ᱡᱟᱭᱜᱟᱨᱮ ᱡᱩᱫᱤ ᱮᱴᱟᱟᱜ ᱮᱢᱱᱤ ᱜᱮᱢ ᱫᱚᱦᱚᱭᱟ ᱡᱮ ᱟ ᱢᱚᱱᱮ ᱠᱟᱜ ᱢᱮ ᱡᱟᱦᱟᱸᱭ ᱮᱠᱴᱩ ᱮᱢᱱᱤ ᱜᱮ ᱞᱟᱜᱽᱬᱮ ᱠᱚ ᱮᱱᱮᱡᱫᱟ ᱠᱷᱩᱱᱴᱟᱹᱜ ᱠᱟᱱᱟ ᱠᱚ ᱚᱱᱟ ᱨᱮᱫᱚ ᱧᱮᱞ ᱢᱮ ᱵᱟᱠᱚ ᱪᱟᱞᱟᱜᱼᱟ ᱟᱢ ᱠᱷᱩᱱᱴᱟᱹᱣ ᱫᱤᱱ ᱨᱮ ᱧᱮᱞ ᱢᱮ ᱯᱨᱳᱜᱨᱟᱢ ᱮᱢ ᱫᱚᱦᱚ ᱠᱟᱫᱟ ᱠᱷᱩᱱᱴᱟᱹᱣ ᱦᱤᱞᱳᱜ ᱥᱩᱢᱚᱭ ᱫᱚ ᱵᱟᱠᱚ ᱪᱟᱞᱟᱜᱼᱟ ᱯᱨᱳᱜᱨᱟᱢ ᱥᱩᱢᱚᱭ ᱫᱚᱠᱚ ᱪᱟᱞᱟᱣ ᱠᱟᱱᱟ ᱚᱱᱟ ᱨᱮᱜᱮ ᱛᱟᱢ ᱵᱷᱩᱴ ᱮᱢ ᱧᱤᱧᱟᱢ ᱫᱟ ᱦᱮᱸ ᱥᱮ
ᱱᱮᱛᱟᱨ ᱢᱟᱛᱚ ᱚᱱᱟ ᱠᱚᱜᱮ ᱡᱟᱹᱥᱛᱤ ᱦᱳᱭᱳᱜ ᱠᱟᱱᱟ ᱜᱚᱴᱟ ᱜᱮ ᱦᱮᱸᱥᱮ ᱚᱱᱟ ᱠᱚᱜᱮ
ᱦᱳᱭ
ᱡᱟᱦᱟᱸ ᱨᱮᱜᱮ ᱠᱚ ᱪᱟᱜ ᱠᱟᱱᱟ ᱳᱱᱠᱩ ᱜᱮᱠᱚ ᱞᱟᱦᱟᱜ ᱠᱟᱱᱟ
ᱦᱮᱸ ᱚᱱᱟ
ᱛᱟᱯᱚᱨᱮ ᱦᱚᱜᱼᱚᱭ ᱠᱚᱢ ᱵᱚᱭᱮᱥ ᱨᱮᱠᱚ ᱵᱟᱯᱞᱟᱜ ᱠᱟᱱᱟ ᱟᱨᱦᱚᱸ
ᱦᱮᱸ
ᱟᱫᱚ ᱚᱱᱟ ᱯᱨᱳᱜᱨᱟᱢ ᱢᱮᱱᱟᱜ ᱫᱚ᱾ ᱚᱱᱟ ᱯᱨᱳᱜᱨᱟᱢ ᱨᱮ ᱠᱚ ᱧᱟᱯᱟᱢ ᱠᱟᱱᱟ ᱥᱮ ᱟᱨ ᱯᱨᱳᱜᱨᱟᱢ ᱵᱤᱥᱤ ᱠᱚ ᱟᱹᱜᱩ ᱠᱟᱫᱟ ᱚᱱᱟ ᱠᱷᱟ ᱛᱤᱨ ᱜᱮᱛᱚ ᱱᱚᱣᱟ ᱦᱳᱭᱳᱜ
ᱦᱳᱭ ᱦᱮᱸ ᱟᱫᱚ ᱦᱟᱱᱮ ᱯᱨᱳᱜᱨᱟᱢ ᱠᱚ ᱪᱟᱞᱟᱜ ᱠᱟᱱᱟ ᱟᱫᱚ ᱟᱭᱳ ᱵᱟᱵᱟ ᱤᱱᱟᱹᱜ ᱥᱤᱠᱷᱱᱟᱹᱛ ᱵᱟᱠᱚ ᱮᱢ ᱠᱟᱜ ᱠᱚᱣᱟ ᱦᱮᱸᱥᱮ ᱡᱮ ᱵᱟᱹᱵᱩ ᱢᱟᱹᱭ ᱥᱮ ᱟᱞᱚᱢ ᱪᱟᱞᱟᱜᱼᱟ ᱱᱚᱣᱟ ᱠᱚᱨᱮ ᱮᱸᱜᱟᱛ ᱟᱯᱟᱛ ᱦᱚᱸ ᱡᱩᱫᱤ ᱚᱝᱠᱟ ᱜᱮ ᱯᱷᱟᱹᱞᱛᱩᱢ ᱟᱲᱟᱜ ᱜᱤᱰᱤ ᱠᱟᱭᱫᱮᱭᱟ ᱩᱱᱤ ᱜᱤᱫᱽᱨᱟᱹ ᱪᱤᱠᱟᱹᱜ ᱛᱟᱢᱟᱭ ᱠᱟᱹᱴᱤᱡ ᱠᱷᱚᱱᱟᱜ ᱜᱮ ᱡᱩᱫᱤᱢ ᱟᱲᱟᱜ ᱠᱟᱫᱮᱭᱟ ᱡᱟᱦᱟᱸ ᱥᱮᱫ ᱱᱚᱛᱮ ᱟᱢ ᱮᱸᱜᱟᱛ ᱟᱯᱟᱛ ᱜᱮ ᱡᱩᱫᱤ ᱵᱟᱭ ᱵᱚ ᱛᱚᱨᱟᱢ ᱵᱟᱭ ᱞᱟᱡᱟ ᱟᱢ ᱛᱟᱦᱞᱮ ᱪᱮᱫ ᱦᱮᱸᱥᱮ ᱡᱩᱫᱤ ᱞᱟᱡᱟ ᱵᱟᱛᱚᱨ ᱛᱟᱸᱦᱮ ᱠᱚᱜ ᱛᱟᱭᱟ ᱦᱮᱸᱛᱟᱨ ᱚᱱᱟ ᱵᱚᱭᱮᱥ ᱨᱮ ᱪᱮᱜᱼᱮ ᱵᱩᱡᱟᱭ ᱪᱮᱫ ᱛᱚ ᱵᱟᱭ ᱵᱩᱡᱟᱭ, ᱟᱫᱚ ᱞᱟᱹᱭᱟᱭ
ᱱᱮᱛᱟᱨ ᱢᱟ ᱫᱚᱠᱚ ᱞᱮᱭ ᱡᱮ ᱪᱚᱞᱚ ᱤᱥᱠᱩᱞ ᱵᱚᱱ ᱪᱟᱞᱟᱜᱼᱟ ᱪᱚᱞᱚ ᱛᱮᱭᱟᱨᱚᱜ ᱟᱹᱧ ᱵᱟᱝ ᱚᱱᱟ ᱫᱚ ᱵᱟᱭ ᱞᱟᱹᱭᱟᱭ ᱟᱨ ᱵᱟᱹᱵᱩ ᱪᱚᱞᱚ ᱢᱟᱹᱭ ᱥᱮ ᱪᱚᱞᱚ ᱪᱚ ᱦᱟᱸᱰᱮ ᱦᱳᱭᱳᱜ ᱠᱟᱱᱟ ᱯᱨᱳᱜᱨᱟᱢ ᱦᱳᱭᱳᱜ ᱠᱟᱱᱟ ᱪᱟᱞᱟᱜ ᱴ-ᱟ ᱵᱚᱱ ᱪᱚᱞᱚ᱾ ᱚᱸᱰᱮ ᱫᱚ ᱟᱹᱴᱩ ᱯᱟᱹᱴᱩ ᱠᱚ ᱛᱤᱭᱟᱨᱚᱜᱼᱟ ᱟᱨ ᱢᱮᱱᱠᱷᱟᱱ ᱤᱥᱠᱩᱞ ᱠᱚᱞᱮᱡᱽ ᱠᱚᱫᱚ ᱩᱱᱟᱹᱜ ᱵᱟᱠᱚ ᱛᱚ, ᱦᱟᱹᱴ ᱚᱱᱟ ᱫᱚ ᱵᱳᱨᱤᱝ ᱵᱳᱨᱤᱝ ᱠᱚ ᱵᱩᱡᱷᱟᱹᱣᱟ ᱟᱨ ᱱᱮᱛᱟᱨ ᱫᱚ ᱚᱱᱟ ᱠᱚ ᱞᱟᱹᱭᱟ ᱞᱟᱦᱟᱨᱮ ᱯᱨᱚᱥᱱᱚ
ᱦᱩᱸ ᱱᱮᱛᱟᱨ ᱤᱧ ᱢᱮᱫᱴᱟᱝ ᱡᱟᱭᱜᱟᱨᱤᱧ ᱧᱮᱞ ᱞᱮᱫᱟ ᱚᱝᱠᱟᱜᱮ ᱠᱷᱩᱱᱴᱟᱹᱣ ᱦᱤᱞᱳᱜ ᱜᱮ ᱢᱟᱱᱮ ᱠᱷᱩᱱᱴᱟᱹᱣ ᱵᱟᱨᱫᱤᱱ ᱯᱚᱨᱮᱜᱟᱱ ᱯᱨᱳᱜᱨᱟᱢ ᱠᱚ ᱫᱚᱦᱚᱭᱟ ᱟᱨ ᱠᱷᱩᱱᱴᱟᱹᱣ ᱦᱤᱞᱳᱜ ᱫᱚ ᱢᱟᱱᱮ ᱡᱷᱚᱛᱚ ᱯᱮᱲᱟ ᱠᱚ ᱠᱚᱭᱚᱜ ᱠᱟᱜ-ᱟ, ᱯᱨᱚᱜᱨᱟᱢ ᱨᱮᱞᱮ ᱪᱟᱞᱟᱜᱼᱟ ᱯᱨᱚᱜᱨᱟᱢ ᱠᱚ᱾ ᱞᱮ ᱧᱮᱞᱟ ᱠᱤᱱᱛᱩ ᱠᱷᱩᱱᱴᱟᱹᱣ ᱨᱮᱫᱚ ᱯᱷᱟᱸᱠᱟ ᱜᱮ ᱛᱟᱦᱞᱮ ᱚᱠᱟ ᱟᱵᱚ ᱥᱟᱱᱛᱟᱲ ᱨᱮᱱᱟᱜ ᱦᱮᱱᱟᱜᱼᱟ ᱦᱮᱸ ᱚᱱᱟ ᱫᱚ ᱵᱟ ᱟᱨ ᱦᱮᱛᱟᱨ ᱨᱮᱱ ᱠᱚᱲᱟ ᱜᱤᱫᱽᱨᱟᱹ᱾ ᱠᱤ ᱚᱱᱟ ᱠᱚ ᱵᱟᱠᱚ ᱧᱮᱞ ᱥᱮᱬᱟ ᱞᱮᱱᱠᱷᱟᱱ ᱵᱟᱠᱚ ᱥᱮᱞᱮᱫ ᱞᱮᱱᱠᱷᱟᱱ᱾ ᱪᱤᱠᱟᱹ ᱛᱮᱵᱮᱱ ᱵᱩᱡᱟ ᱪᱮᱫᱠᱟ ᱠᱚ ᱨᱩᱭᱟ ᱪᱮᱫ?
ᱦᱮᱸ ᱟᱫᱚ ᱱᱮᱛᱟᱨ ᱫᱚ ᱚᱱᱟ ᱯᱨᱳᱜᱨᱟᱢ ᱨᱮ ᱵᱤᱥᱤᱭ ᱠᱟᱱ ᱛᱮ ᱠᱚ ᱦᱚᱲ ᱠᱚ ᱚᱱᱟ ᱠᱷᱟᱹᱛᱤᱨ ᱦᱟᱱᱛᱮ ᱵᱷᱚᱴ ᱥᱮᱫ ᱠᱚ ᱮᱢ ᱫᱟ ᱥᱮ᱾
ᱱᱚᱸᱛᱮ ᱫᱚ ᱟᱫᱚ ᱥᱮ ᱨᱚᱠᱚᱢ ᱠᱚ ᱮᱢᱚᱜ ᱠᱟᱱᱟ᱾ ᱟᱨᱚ ᱚᱱᱟ ᱵᱩᱫᱽᱫᱷᱤ ᱠᱚ ᱫᱤᱥᱟᱹ ᱠᱚᱫᱚ ᱟᱫ ᱪᱟᱵᱟᱜ ᱠᱟᱱ ᱛᱟᱠᱚᱣᱟ ᱚᱱᱟ ᱯᱨᱚᱜᱨᱟᱢ ᱠᱷᱟᱹᱛᱤᱨ ᱛᱮ ᱜᱮ᱾
ᱦᱩᱸᱜ ᱩᱸ ᱚᱱᱟ ᱫᱚ ᱯᱨᱳᱜᱨᱟᱢ ᱜᱮ ᱵᱚᱱᱫᱚ ᱞᱮᱱᱠᱷᱟᱱ ᱡᱷᱚ ᱛᱚ ᱦᱚᱲ ᱜᱮᱠᱚ ᱥᱟᱢᱴᱟᱜ-ᱟ ᱦᱮᱸ ᱥᱮ, ᱠᱟᱨᱚᱱ ᱯᱩᱡᱟᱹ ᱠᱚ ᱚᱠᱟᱨᱮ ᱧᱟᱢᱟ ᱵᱟᱭ ᱧᱟᱢ ᱞᱮᱠᱷᱟᱱ ᱜᱮ ᱩᱱᱤ ᱴᱷᱤᱠ ᱜᱮ, ᱴᱷᱤᱠ ᱜᱮ ᱵᱩ ᱤᱭᱟᱹᱜ-ᱟᱭ ᱱᱟᱜ᱾
ᱱᱚᱣᱟ ᱯᱨᱳᱜᱨᱟᱢ ᱦᱮᱡ ᱠᱷᱟᱹᱛᱤᱨ ᱛᱮ ᱜᱤᱫᱽᱨᱟᱹ ᱠᱚ ᱠᱚ ᱱᱚᱜ-ᱚᱭ ᱱᱚᱝᱠᱟ ᱠᱚ ᱵᱚᱫᱢᱟᱥ ᱪᱟᱵᱟᱜ ᱠᱟᱱᱟ, ᱠᱚᱢ ᱵᱚᱭᱚᱥ ᱨᱮᱠᱚ ᱡᱟᱶᱟᱭ ᱵᱟᱹᱦᱩᱜ ᱠᱟᱱᱟ᱾ ᱡᱷᱚᱛᱚ ᱠᱚ ᱵᱚᱠᱚᱞ ᱵᱚᱰᱮᱭᱮᱫᱟ᱾
ᱟᱨ ᱦᱟᱱᱮ ᱱᱮᱛᱟᱨ ᱫᱚ ᱵᱤᱦᱟ ᱵᱟᱯᱞᱟ ᱠᱚᱨᱮ ᱦᱚᱸ ᱦᱟᱱᱮ ᱢᱟᱹᱭᱤᱠ ᱫᱟ ᱠᱚ᱾ ᱚᱱᱟ ᱠᱚᱫᱚ ᱢᱤᱫ ᱯᱚᱠᱠᱷᱮ ᱵᱷᱟᱜᱮ ᱢᱤᱫ ᱯᱚᱠᱠᱷᱮ ᱫᱚ ᱠᱷᱟᱨᱟᱯ᱾ ᱪᱮᱫᱟᱜ ᱥᱮ ᱚᱠᱚᱭ ᱚᱠᱟ ᱟᱛᱳ ᱠᱚᱨᱮᱱ ᱵᱟᱠᱚ ᱵᱟᱰᱟᱭᱟ ᱨᱩ ᱠᱚ ᱛᱟᱦᱞᱮ ᱩᱱᱠᱩ ᱫᱚ ᱪᱤᱠᱟᱹᱜ-ᱟ ᱠᱚ᱾ ᱦᱮᱸ ᱥᱮ ᱠᱟᱹᱴᱤᱡ ᱫᱚ ᱵᱟᱯᱮ ᱥᱮᱬᱟᱭᱟ ᱟᱫᱚ ᱨᱩ ᱠᱚᱫᱚ ᱟᱨ ᱢᱟᱹᱭᱤᱠ ᱯᱮ ᱪᱤᱞᱚᱱᱟ ᱫᱷᱟᱹᱞᱩᱭ ᱫᱷᱟᱹᱞᱩᱭ ᱯᱮ ᱮᱱᱮᱡ ᱠᱮᱫ ᱚᱱᱠᱟ ᱠᱤ ᱴᱷᱤᱠᱟ ᱚᱱᱠᱟ ᱫᱚ ᱵᱟᱝ ᱴᱷᱤᱠᱟ᱾
ᱟᱨ ᱱᱚᱛᱮ ᱟᱵᱚᱣᱟᱜ ᱥᱮᱨᱣᱟ ᱨᱮᱢᱟ ᱛᱚ ᱴᱟᱢᱟᱠ ᱛᱩᱢᱫᱟᱜ ᱵᱮᱱᱟᱜ-ᱟ, ᱟᱹᱰᱤ ᱪᱮᱦᱨᱟ᱾ ᱥᱟᱰᱮᱭᱟ ᱚᱱᱟ ᱛᱮᱜᱮ ᱨᱟᱹᱥᱠᱟᱹ ᱵᱩᱡᱷᱩᱜᱼᱟ᱾
ᱦᱩᱸᱜ-ᱩᱸ
ᱟᱨ ᱚᱱᱟ ᱢᱟᱹᱭᱤᱠ ᱠᱚ ᱠᱚ ᱟᱹᱜᱩᱣ ᱠᱟᱫᱟ ᱯᱨᱳᱜᱨᱟᱢ ᱠᱷᱟᱹᱛᱤᱨ ᱛᱮ ᱯᱨᱳᱜᱨᱟᱢ ᱨᱮᱦᱚᱸ ᱢᱟᱹᱭᱤᱠ᱾ ᱡᱷᱚᱛᱚ ᱨᱮ ᱜᱮ ᱢᱟᱹᱭᱤᱠ ᱱᱮᱛᱟᱨ ᱫᱚ᱾
ᱦᱩᱸᱜ-ᱩᱸ ᱛᱟᱦᱞᱮ ᱟᱢ ᱫᱚ ᱮᱱᱮᱡ ᱥᱮᱨᱮᱧ ᱠᱚᱢ ᱠᱩᱥᱤᱭᱟᱜ ᱜᱮᱭᱟ ᱥᱮ ᱵᱟᱝ ᱢᱟᱱᱮ ᱟᱵᱚᱣᱟᱜ ᱠᱟᱞᱪᱟᱨ ᱨᱮᱱᱟᱜ᱾
ᱠᱩᱥᱤᱭᱟᱜ ᱜᱤᱭᱟᱹᱧ ᱠᱩᱥᱤᱭᱟᱜ ᱜᱤᱭᱟᱹᱧ᱾
ᱚ
ᱴᱟᱢᱟᱠ ᱠᱚᱛᱮ ᱮᱱᱮᱡ ᱠᱚ ᱟᱹᱰᱤ ᱨᱟᱹᱥᱠᱟᱹ ᱜᱮ ᱵᱩᱡᱚᱜᱼᱟ᱾
ᱦᱳᱭ ᱦᱳᱭ ᱤᱧ ᱫᱚ ᱟᱹᱰᱤ ᱫᱟᱜ ᱫᱟᱠᱟ ᱠᱩᱧ ᱵᱟᱹᱜᱤ ᱜᱚᱫᱟ ᱚᱱᱠᱟ ᱫᱚᱢᱮ ᱟᱹᱰᱤ ᱪᱚᱨᱚᱜ ᱤᱧ ᱵᱩᱡᱟ᱾ ᱢᱟᱱᱮ ᱪᱮᱫ ᱞᱮᱠᱟ ᱪᱚ ᱦᱚᱲᱢᱚ ᱠᱚ ᱨᱩᱢᱩᱭ ᱨᱩᱢᱩ ᱚᱜ ᱛᱤᱧᱟᱹ ᱤᱧ ᱫᱚ ᱫᱟᱠᱟ ᱠᱚ ᱩᱛ ᱩᱛᱩ ᱠᱚ ᱟᱞᱚᱢ ᱤᱢᱟᱹᱧᱟᱹ ᱛᱟᱣ ᱴᱷᱤᱠ ᱜᱮᱭᱟ ᱤᱧ ᱫᱚ ᱤᱭᱟᱹ ᱥᱟᱨᱟ ᱜᱷᱟᱹᱲᱤᱡ ᱜᱮᱧ ᱮᱱᱮᱡᱽ ᱥᱮᱛᱟᱜᱟᱜ, ᱟᱹᱭᱩᱵᱟ ᱟᱜ ᱚᱝᱠᱟ᱾ ᱤᱧᱫᱚ ᱪᱮᱫ ᱞᱮᱠᱟ ᱪᱚᱧ ᱠᱩᱥᱤᱭᱟᱜᱼᱟ, ᱦᱟᱸᱜ ᱢᱟᱱᱮ
ᱚᱱᱟ ᱴᱟᱢᱟᱠ ᱛᱩᱢᱫᱟᱜ ᱡᱚᱠᱷᱚᱱ ᱠᱚ ᱨᱩᱭᱟ ᱟᱹᱰᱤ ᱢᱤᱫ ᱴᱟᱝ ᱦᱚᱲᱢᱚ ᱦᱚᱸ ᱨᱩᱢᱩᱭ ᱨᱩᱢᱩᱭ
ᱦᱮᱸ ᱵᱟᱠᱷᱟᱱ ᱢᱟᱱᱮ ᱢᱟᱭᱟᱢ ᱛᱮ ᱪᱷᱤᱞᱠᱟᱹᱣᱮᱱ ᱛᱤᱧ ᱞᱮᱠᱟ᱾ ᱦᱚᱭ ᱡᱮᱢᱚᱱ ᱢᱟᱭᱟᱢ ᱠᱚ ᱯᱩᱨᱟᱹ ᱪᱷᱤᱴᱠᱟᱹ ᱩᱰᱚᱜ ᱤᱧ ᱛᱤᱧ ᱞᱮᱠᱟ ᱚᱱᱮ ᱚᱱᱠᱟ ᱵᱩᱡᱷᱟᱹᱜᱼᱟ᱾ᱢᱤᱫ ᱫᱷᱟᱣ ᱥᱩᱫᱩ ᱴᱷᱩᱝ ᱢᱮᱱ ᱛᱮ ᱵᱟᱡᱟᱭ ᱢᱟᱭ ᱥᱮ ᱚᱱᱟ ᱜᱮ ᱦᱟᱸᱜ ᱪᱮᱫ ᱞᱮᱠᱟ ᱵᱩᱡᱷᱟᱹᱜᱼᱟ᱾
ᱦᱚᱜ-ᱚ᱾
ᱟᱨ ᱱᱮᱛᱟᱨ ᱨᱮᱱ ᱜᱤᱫᱽᱨᱟᱹ ᱢᱟᱛᱚ ᱢᱟᱹᱭᱤᱠ ᱜᱮᱠᱚ ᱠᱩᱥᱤᱭᱟᱜᱼᱟ᱾ ᱚᱱᱟ ᱠᱚᱫᱟ ᱠᱚᱠᱚ ᱠᱩᱥᱤᱭᱟᱜᱼᱟ᱾
ᱦᱩᱸ ᱴᱟᱢᱟᱠ ᱛᱩᱢᱫᱟᱜ ᱮᱜ ᱨᱩ ᱫᱚ ᱵᱟᱭ ᱟᱥᱮ ᱪᱮᱫ᱾ ᱟᱨ ᱦᱟᱱᱮ ᱢᱟᱹᱭᱤᱠ ᱠᱚ ᱠᱚᱨᱚᱱ ᱢᱮ ᱟᱨ᱾ ᱦᱟᱱᱮ ᱱᱚᱝᱠᱟ ᱞᱮᱠᱟ ᱱᱟ᱾ ᱱᱟ ᱠᱷᱮᱞ ᱟᱠᱚ ᱪᱮᱫ ᱠᱚ ᱪᱚ ᱦᱟᱱᱮ ᱴᱷᱩ ᱠᱚᱫᱚ ᱠᱚ ᱥᱟᱨᱟᱠᱷᱚᱡ ᱴᱷᱟᱭ ᱴᱷᱩᱭ ᱴᱷᱟᱭ ᱴᱷᱩᱭ
ᱦᱳᱭ ᱦᱳᱭ ᱦᱳᱭ ᱦᱮᱸ ᱱᱮᱛᱟᱨ ᱵᱩᱥᱟᱹᱜ ᱵᱩᱥᱟᱹᱜ ᱜᱤᱫᱽᱨᱟᱹ ᱴᱷᱮᱱ ᱦᱚ ᱯᱷᱳᱱ ᱚᱱᱟ ᱯᱷᱳᱱ ᱛᱚ
ᱦᱩᱜ ᱩᱸ ᱦᱮᱸᱛᱚ ᱟᱫᱚ ᱟᱨᱦᱚᱸ ᱢᱤᱫ ᱯᱚᱠᱠᱷᱮ ᱫᱚ ᱵᱷᱟᱜᱮ ᱯᱷᱳᱱ ᱠᱚᱦᱚᱸ ᱟᱨ ᱢᱤᱜ ᱯᱚᱠᱷᱮ ᱫᱚ ᱠᱷᱟᱨᱟᱯ ᱪᱮᱫᱟᱜ ᱥᱮ ᱢᱟᱱᱮ ᱯᱷᱳᱱ ᱟᱛᱮ ᱦᱚᱸ ᱢᱤ ᱢᱤᱯᱚᱠᱠᱷᱮ ᱡᱮᱢᱚᱱ ᱵᱷᱟᱜᱮ ᱵᱷᱟᱜᱮ ᱫᱤᱠ ᱫᱚ ᱦᱩᱭᱩᱜ ᱠᱟᱱᱟ ᱟᱨ ᱡᱮ ᱚᱠᱟ ᱠᱚ ᱵᱟᱢ ᱵᱟᱲᱟᱭ ᱚᱱᱟ ᱠᱚᱢ ᱠᱩᱠᱞᱤ ᱞᱮᱠᱷᱟᱱ ᱴᱷᱤᱠ ᱜᱮ ᱩᱰᱩᱝ ᱟᱢᱟ ᱠᱚ ᱟᱨ ᱟᱫᱚ ᱯᱷᱳᱱ ᱫᱤᱠ ᱨᱮᱫᱚ ᱟᱢ ᱤᱡᱟᱹ ᱦᱚᱸ ᱦᱮᱱᱟᱜᱼᱟ ᱟᱢ ᱵᱟᱲᱤ ᱵᱟᱲᱤᱜ ᱫᱤᱠ ᱦᱚᱸ ᱦᱮᱱᱟᱜᱼᱟ ᱠᱷᱟᱨᱟᱯ ᱫᱤᱠ ᱠᱚ ᱦᱮᱱᱟᱜᱼᱟ ᱦᱳᱭ ᱟᱫᱚ ᱟᱢ ᱡᱩᱫᱤ ᱵᱟᱹᱲᱤᱡ ᱰᱟᱦᱟᱨ ᱛᱮᱢ ᱪᱟᱞᱟᱣᱮᱱᱟ ᱪᱟᱞᱟᱣᱮᱱᱟᱢ ᱟᱢ ᱡᱩᱫᱤ ᱫᱤ ᱵᱷᱟᱜᱮ ᱰᱟᱦᱟᱨ ᱛᱮᱢ ᱪᱟᱞᱟᱜᱼᱟ ᱵᱷᱟᱜᱮ ᱮᱱᱟᱢ ᱚᱱᱮ ᱚᱝᱠᱟ ᱯᱷᱳᱱ ᱨᱮᱫᱚ ᱡᱷᱚ
ᱱᱮᱛᱟᱨ ᱫᱚ ᱵᱟᱠᱚ ᱵᱟᱠᱚ ᱵᱩᱡᱟ ᱥᱮ ᱜᱤᱫᱽᱨᱟᱹ ᱠᱚ ᱱᱮᱛᱟᱨ ᱨᱮᱱ ᱜᱤᱫᱽᱨᱟᱹ ᱢᱟᱱᱮ ᱯᱷᱳᱱ ᱠᱚ ᱧᱟᱢ ᱠᱟᱫᱟ ᱢᱟᱱᱮ ᱛᱷᱩᱛᱤ ᱠᱚ ᱟᱨᱟᱢᱵᱚ ᱠᱮᱫᱟ ᱛᱟᱦᱚᱞᱮ ᱵᱟᱹᱲᱤᱡ ᱥᱮᱫ ᱜᱮᱠᱚ ᱞᱟᱦᱟᱜᱼᱟ ᱡᱮ ᱵᱳᱜᱤ ᱰᱟᱦᱟᱨ ᱥᱮᱫ ᱫᱚ ᱵᱟᱝᱠᱚ ᱛᱟᱲᱟᱢ ᱫᱟ ᱱᱮᱛᱟ ᱛᱟ ᱫᱚ ᱡᱟ ᱫᱤᱱ ᱠᱟᱞ ᱧᱮᱞᱚᱜ ᱠᱟᱱᱟ
ᱚ ᱚ ᱢᱟᱱᱮᱞ ᱞᱟᱦᱟ ᱛᱮᱜᱮ ᱵᱷᱟᱜᱮ ᱦᱟᱱᱮ ᱠᱟᱹᱴᱤᱡ ᱯᱷᱳᱱ ᱦᱮᱸ ᱦᱮᱸᱥᱮ
ᱦᱩᱸ ᱦᱩᱸ
ᱠᱟᱹᱴᱤᱡ ᱯᱷᱳᱱ ᱚᱱᱟᱫᱚ ᱚᱠᱚᱭ ᱦᱚᱸ ᱵᱟᱢ ᱧᱮ ᱧᱟᱢ ᱠᱚᱣᱟ ᱚᱠᱚᱭ ᱦᱚᱸᱵᱟᱢ ᱯᱷᱳᱱ ᱠᱚᱣᱟᱢ ᱚ ᱟᱨᱦᱚᱸ ᱚᱱᱟ ᱫᱚ ᱱᱮ ᱞᱟᱦᱟᱛᱮ ᱴᱚᱯᱟᱯ ᱠᱚ ᱞᱟᱹᱭᱟ ᱴᱚᱯᱟᱯᱮᱢ ᱧᱮᱞ ᱠᱟᱫᱟ ᱴᱚᱯᱟᱯ ᱦᱟᱱᱮ ᱠᱟᱜᱚᱡᱽ ᱨᱮ ᱦᱳ ᱚᱱᱟ ᱡᱮᱢᱚᱱ ᱦᱮᱸᱥᱮ ᱟᱹᱜᱩ ᱠᱮᱫᱟᱢ ᱵᱷᱚᱨᱟ ᱠᱮᱫᱟᱢ ᱟᱨ ᱦᱟᱱᱮ ᱠᱟᱹᱡ ᱪᱟᱞᱟᱜᱼᱟ ᱦᱚ ᱦᱳᱭ ᱢᱟᱱᱮ ᱫᱚᱢᱮᱢ ᱨᱚᱲ ᱞᱮᱠᱷᱟᱱ ᱫᱚᱢᱮᱢ ᱨᱚᱲ ᱞᱮᱠᱷᱟᱱ ᱟᱫᱚ ᱢᱤᱜ ᱫᱤᱱ ᱛᱮᱦᱚᱸ ᱪᱟᱵᱟᱜᱼᱟ ᱠᱟᱹᱴᱤᱡ ᱠᱟᱹᱴᱤᱡ ᱛᱮ ᱨᱚᱲ ᱦᱚᱭᱚᱜ ᱛᱟᱢᱟ ᱚᱱᱟ ᱠᱚᱜᱮ ᱦᱮᱛᱟᱣᱨ ᱫᱚ ᱟᱱᱞᱤᱢᱤᱴᱮᱰ ᱠᱟᱱ ᱫᱚ ᱚᱱᱮ ᱥᱟᱨᱟ ᱜᱷᱟᱹᱲᱤᱡ ᱜᱮ ᱪᱟᱞᱟᱜᱼᱟ ᱛᱟᱦᱚᱞᱮ ᱠᱟ ᱦᱩᱸᱜᱩᱸ
ᱚᱱᱠᱟ ᱜᱮ ᱱᱮᱛᱟᱨ ᱡᱟ ᱧᱮᱞᱚᱜ ᱠᱟᱱᱟ ᱫᱤᱱ ᱠᱚ
ᱦᱩᱸᱜ ᱩᱸ
ᱜᱤᱫᱽᱨᱟᱹ ᱠᱚ ᱵᱟᱝᱠᱚ ᱵᱩᱡᱷᱟᱹᱜ ᱠᱷᱟᱱ ᱟᱫᱚ ᱪᱮᱫ ᱮᱢ ᱪᱤᱠᱟᱹ ᱠᱚᱣᱟ ᱞᱟᱹᱭ ᱜᱮᱛᱚᱢ ᱵᱟᱲᱟᱭᱟ ᱡᱮ ᱵᱩᱜᱤ ᱰᱟᱦᱟᱨ ᱥᱮᱫ ᱛᱟᱲᱟᱢ ᱯᱮ ᱵᱟᱹᱲᱤᱡ ᱰᱟᱦᱟᱨ ᱟᱞᱚᱯᱮ ᱛᱟᱲᱟᱢᱟ ᱛᱤᱱᱟᱹᱜ ᱫᱷᱟᱢ ᱵᱩᱡᱷᱟᱹᱣ ᱠᱚᱣᱟ ᱵᱟᱝᱠᱚ ᱵᱩᱡᱷᱟᱹᱜ ᱠᱟᱱᱟ ᱢᱮᱱᱫᱚ ᱱᱚᱸᱰᱮ ᱫᱚ ᱫᱩᱥᱤ ᱫᱚ ᱚᱲᱟᱜ ᱨᱮᱱ ᱜᱟᱨᱡᱮᱱ
ᱦᱮᱸ ᱵᱟᱠᱷᱟᱱ ᱢᱮᱱᱫᱚ ᱟᱢ ᱚᱲᱟᱜ ᱨᱮᱱ ᱜᱟᱨᱡᱮᱱ ᱟᱢ ᱚᱲᱟᱜ ᱨᱮᱱ ᱜᱟᱨᱡᱮᱱ ᱡᱩᱫᱤ ᱴᱷᱤᱠᱮᱢ ᱛᱟᱦᱮᱱ ᱢᱟ ᱥᱮ ᱟᱢ ᱡᱷᱚᱛᱚ ᱦᱚᱲᱮᱢ ᱥᱟᱢᱵᱲᱟ ᱜᱚᱜ ᱠᱟᱠᱚᱣᱟ ᱦᱮᱸ ᱥᱮ ᱟᱢ ᱚᱲᱟᱜ ᱨᱮᱱ ᱜᱟᱨᱡᱮᱱ ᱠᱤᱪᱷᱩ
ᱠᱚ ᱮᱢ ᱟᱠᱟᱜ ᱠᱚᱣᱟ ᱥᱮ ᱡᱩᱫᱤ ᱩᱱᱠᱩ ᱴᱷᱤᱠ ᱴᱷᱟᱠ ᱠᱮᱠᱚᱣᱟ ᱠᱚ ᱵᱟᱝ ᱠᱚ ᱥᱮᱱ ᱠᱚᱜᱼᱟ
ᱤᱭᱟᱹ ᱦᱟᱱᱮ ᱜᱤᱫᱽᱨᱟᱹ ᱠᱷᱚᱱᱟᱢ ᱴᱷᱤ- ᱵᱟᱢ ᱯᱮᱴ ᱫᱟᱲᱮᱣᱟᱭᱟ ᱛᱤᱥᱦᱚᱸ ᱦᱮᱸ ᱥᱮ
ᱦᱩᱸ
ᱦᱩᱜ ᱩᱸ ᱚᱱᱮ ᱚᱱᱠᱟ ᱱᱟᱦᱟᱜ ᱛᱟᱦᱞᱮ ᱫᱟᱠᱟ ᱠᱚᱫᱚ ᱯᱮ ᱡᱚᱢ ᱵᱟᱲᱟ ᱠᱮᱫᱟ
ᱡᱚᱢ ᱵᱟᱲᱟ ᱟᱠᱟᱫᱟᱞᱮ
ᱟᱪᱪᱷᱟ
ᱟᱫᱚ ᱚᱱᱟ ᱠᱷᱟᱹᱛᱤᱨ ᱯᱨᱳᱜᱨᱟᱢ ᱠᱚᱨᱮᱜ ᱛᱮᱜᱮ ᱛᱚ ᱟᱫᱚ ᱱᱮᱛᱟᱨ ᱫᱚ ᱤᱥᱠᱩᱞ ᱠᱚᱞᱮᱡᱽ ᱠᱚᱨᱮ ᱜᱤᱫᱽᱨᱟᱹ ᱠᱚ ᱵᱟᱹᱱᱩᱜ ᱠᱚᱣᱟ ᱠᱚᱢ ᱪᱟᱵᱟ ᱟᱠᱟᱱᱟ ᱠᱚ ᱥᱮᱨᱚᱠᱚᱢ ᱫᱚ
ᱦᱮᱸ
ᱠᱚᱢ ᱵᱚᱭᱚᱥ ᱨᱮᱠᱚ ᱵᱟᱯᱞᱟᱜ ᱠᱟᱱᱟ ᱚᱱᱟ ᱜᱮ ᱵᱮᱥᱤᱜ ᱠᱟᱱᱟ ᱟᱨ ᱯᱨᱳᱜᱨᱟᱢ ᱠᱚᱜᱮ ᱵᱮᱥᱤᱜ ᱠᱟᱱᱟ
ᱵᱮᱥᱤᱨ ᱵᱷᱟᱜᱽ ᱟᱵᱚ ᱥᱟᱱᱛᱟᱲ ᱜᱮ ᱟᱪᱷᱟ ᱫᱤᱠᱩ ᱦᱚᱛᱚ ᱠᱚ ᱦᱤᱡᱩᱜ ᱠᱟᱱᱟ ᱦᱮᱸᱥᱮ ᱫᱤᱠᱩ ᱛᱚ ᱯᱨᱳᱜᱨᱟᱢ ᱧᱮᱞ ᱠᱚ ᱪᱟᱞᱟᱜ ᱠᱟᱱ
ᱦᱚᱸ
ᱟᱵᱚᱥᱤ
ᱚᱝᱠᱟ ᱜᱮ ᱪᱮᱫ ᱫᱚᱢ ᱪᱮᱠᱟ ᱠᱟᱠᱚᱣᱟ
ᱠᱮ ᱠᱚᱣᱟ
ᱵᱟᱝᱠᱚ ᱵᱩᱡᱷᱟᱹᱜ ᱠᱟᱱ
ᱚᱱᱟ ᱜᱮᱛᱚ ᱪᱤᱠᱟᱹ ᱛᱮᱫᱚᱢ ᱵᱩᱡᱷᱟᱹᱣ ᱠᱚᱣᱟ ᱞᱟᱹᱭ ᱢᱮ ᱟᱫᱚ ᱦᱟᱨᱟ ᱦᱟᱨᱟ ᱤᱫᱤ ᱞᱮᱱᱠᱷᱟᱱ ᱠᱚ ᱵᱩᱡᱷᱟᱹᱣ ᱦᱚᱪᱚ ᱫᱟᱲᱮᱣ ᱠᱚᱣᱟ ᱵᱟᱢ ᱵᱩᱡᱷᱟᱹᱣ ᱦᱚᱪᱚ ᱫᱟᱲᱮᱭᱟ ᱦᱚᱭᱛᱳ ᱜᱤᱫᱽᱨᱟᱹ ᱨᱮᱜᱮ ᱡᱟᱜᱮᱢ ᱫᱟᱞ ᱛᱚᱞ ᱠᱟᱛᱮᱢ ᱵᱩᱡᱷᱟᱹᱣ ᱮᱭᱟ ᱦᱚᱲᱮᱭᱟᱢ ᱡᱟᱜᱮ ᱟᱪᱷᱟ ᱤᱧᱟᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱢᱟᱱᱮ ᱴᱤ ᱤᱭᱟᱹ ᱠᱟᱛᱷᱟ ᱛᱟᱭᱚᱢ ᱨᱮ ᱡᱟᱦᱟᱱᱟᱜ ᱟᱣᱟᱡᱽ ᱠᱚ ᱵᱟᱝ ᱦᱤᱡᱩᱜ ᱠᱟᱱᱟ ᱟᱪᱪᱷᱟ ᱚ ᱦᱮᱸ ᱵᱟᱝᱠᱷᱟᱡ ᱡᱟᱦᱟᱱᱟᱜ ᱠᱚ ᱟᱸᱡᱚᱢ ᱞᱮᱱᱠᱷᱟᱱ ᱱᱚᱝᱠᱟ ᱨᱮᱡᱮᱴ ᱜᱚᱫ ᱠᱟᱜᱼᱟ ᱱᱟᱜ ᱦᱮᱸᱥᱮ ᱦᱩᱸ
ᱟ ᱦᱳᱭ ᱴᱷᱤᱠ ᱴᱷᱟᱠ ᱜᱮ ᱟᱸᱡᱚᱢᱜ ᱠᱟᱱᱟ ᱛᱚ
ᱟᱪᱪᱷᱟ
ᱯᱚᱨᱤᱥᱠᱟᱨ ᱜᱮ ᱟᱸᱡᱚᱢᱜ
ᱟᱹᱰᱤ ᱱᱟᱯᱟᱭ ᱟᱢ ᱥᱟᱶ ᱨᱚᱲ ᱠᱟᱛᱮ ᱤᱧ ᱵᱩᱡᱷᱟᱹᱣ ᱠᱮᱫᱟ
ᱤᱧᱦᱚᱸ ᱟᱹᱰᱤ ᱜᱮ ᱢᱟᱱᱮ ᱤᱧ ᱥᱟᱶ ᱴᱟᱭᱤᱢ ᱮᱢ ᱠᱮᱫᱟᱢ ᱚᱱᱟᱜᱮ ᱟᱹᱰᱤ ᱟᱹᱰᱤ ᱥᱟᱨᱦᱟᱣ
ᱨᱟᱹᱥᱠᱟᱹ ᱵᱩᱡᱷᱟᱹᱣᱮᱱᱟ ᱪᱚᱝ ᱱᱚᱣᱟ ᱠᱚ ᱜᱟᱞᱢᱟᱨᱟᱣ ᱠᱟ-
ᱦᱮᱸ ᱵᱟᱠᱷᱟᱱ ᱱᱚᱝᱠᱟ ᱡᱟᱦᱟᱸ ᱛᱤᱥ ᱨᱮᱢ ᱛᱷᱩᱛᱤ ᱵᱟᱲᱟᱟᱭ ᱛᱚᱵᱮ ᱛᱚ ᱟᱹᱰᱤ ᱵᱷᱟᱜᱤ ᱵᱩᱡᱷᱟᱹᱜ ᱟ ᱦᱮᱸᱥᱮ ᱦᱩᱸ
ᱵᱟᱢ ᱨᱚᱲ ᱞᱮᱠᱷᱟᱱ ᱛᱚ ᱵᱟᱝ ᱜᱟᱱᱚᱜᱼᱟ ᱦᱮᱸᱥᱮ ᱨᱚᱲ ᱞᱮᱠᱷᱟᱱ ᱛᱚ ᱛᱚᱵᱮ ᱛᱚ ᱵᱷᱟᱜᱮ ᱵᱩᱡᱷᱟᱹᱜᱼᱟ᱾
ᱦᱚ ᱮᱠᱷᱮᱱᱟᱜ ᱮᱢ ᱛᱟᱦᱮᱱᱟ ᱚᱱᱟ ᱫᱚ ᱟᱹᱰᱤ ᱠᱤᱪᱷᱩᱢ ᱪᱤᱱᱛᱟᱹᱭᱟ ᱦᱟᱱᱟᱢ ᱪᱤᱱᱛᱟᱹᱭᱟ ᱱᱚᱣᱟᱢ ᱪᱤᱱᱛᱟᱹᱭᱟ ᱡᱟᱭ ᱜᱮᱢ ᱨᱚᱲᱟᱭ ᱠᱷᱟᱱ ᱠᱟᱹᱴᱤᱡ ᱦᱟᱹᱱᱤᱢ ᱟᱹ ᱞᱟᱹᱭᱟᱭᱟ ᱟᱢᱟᱜ ᱢᱚᱱᱮ ᱨᱮᱱᱟᱜ ᱠᱟᱛᱷᱟ ᱠᱚ ᱦᱮᱸ ᱥᱮ
ᱢᱚᱱᱮᱨ ᱠᱟᱛᱷᱟ ᱠᱚᱢ ᱢᱮᱱ ᱞᱟᱹᱭ ᱞᱮᱠᱷᱟᱱ ᱠᱟᱹᱴᱤᱡ ᱵᱷᱟᱜᱮ ᱵᱩᱡᱷᱟᱹᱜ ᱠᱟᱹᱴᱤᱡ ᱦᱟᱞᱠᱟ ᱧᱚᱜ ᱵᱩᱡᱷᱟᱹᱜᱼᱟ᱾
ᱦᱳᱭ ᱦᱳᱭ ᱥᱚᱴᱷᱤᱠ ᱢᱟᱱᱮ ᱢᱤᱫᱴᱟᱝ ᱵᱷᱟᱹᱨᱤᱢ ᱛᱩᱞ ᱞᱮᱫᱟ ᱦᱳᱭ ᱦᱳᱭ ᱦᱳᱭ ᱚᱱᱟᱜᱮ ᱢᱟ ᱛᱟᱦᱚᱞᱮ ᱢᱩᱪᱟᱹᱫ ᱡᱚᱦᱟᱨ
ᱦᱮᱸ ᱡᱚᱦᱟᱨ ᱜᱮ
ᱢᱟ ᱛᱟᱦᱚᱞᱮ ᱥᱟᱹᱜᱩᱱ ᱧᱤᱫᱟᱹ ᱦᱮᱸ ᱥᱮ ᱢᱟ ᱛᱚᱵᱮ ᱡᱚᱦᱟᱨ